ᱦᱮᱞᱳ ᱳ
ᱦᱮᱸ ᱟᱸᱡᱚᱢᱚᱜ ᱠᱟᱱᱟ
ᱦᱳᱭᱦᱳᱭᱸᱚᱡᱚ ᱢ
ᱡᱚᱦᱟᱨ ᱜᱮ
ᱦᱳᱭ ᱡᱚᱦᱟᱨ ᱡᱚᱦᱟᱨ ᱢᱟ ᱛᱚᱵᱮ ᱞᱟᱹᱭ ᱛᱟᱞᱟᱝ ᱢᱮ ᱚᱠᱟ ᱥᱟᱛᱟᱢ ᱱᱤᱭᱟᱹ ᱞᱟᱝ ᱜᱟᱞᱢᱟᱨᱟᱜᱼᱟ
ᱦᱮᱸ ᱠᱟᱹᱢᱤ ᱫᱚ ᱚᱱᱟ ᱜᱟᱞᱢᱟᱨᱟᱣᱟ ᱱᱚᱜᱼᱚᱭ ᱛᱷᱚᱲᱟ ᱫᱤᱱ ᱞᱟᱦᱟ ᱨᱮ ᱦᱩᱞ ᱢᱟᱦᱟ ᱠᱚ ᱛᱟᱵ ᱵᱟᱲᱟᱭᱱᱟ ᱟᱫᱚ ᱟᱯᱮ ᱥᱮᱫ ᱫᱚ ᱪᱮᱫ ᱞᱮᱠᱟᱯᱮ ᱢᱟᱱᱟᱣ ᱵᱟᱲᱟ ᱠᱮᱫᱟ ᱛᱷᱚᱲᱟᱢ ᱞᱟᱹᱭ ᱞᱮᱠᱷᱟᱱ ᱢᱚᱡᱽ ᱦᱩᱭ ᱠᱚᱼᱟ
ᱦᱳᱭ ᱦᱳᱭ ᱟᱞᱮ ᱥᱮᱫ ᱫᱚ ᱟᱞᱮ ᱜᱮᱞᱮ ᱟᱞᱮ ᱟᱞᱮ ᱟᱹᱛᱩ ᱠᱷᱚᱱ ᱜᱮᱞᱮ ᱦᱩᱞ ᱢᱟᱦᱟᱞᱮ ᱠᱚᱨᱟᱣ ᱠᱮᱫᱟ ᱟᱞᱮ ᱟᱹᱛᱩᱨᱮ ᱜᱮ ᱛᱷᱚᱲᱟ ᱾ ᱮ ᱢᱮᱱ ᱫᱤᱧ ᱥᱮᱛᱟᱜ ᱥᱮᱫ ᱫᱚᱞᱮ ᱫᱚᱦᱚ ᱟᱠᱟᱫ ᱛᱟᱦᱮᱱᱟ ᱨᱚᱠᱛᱚᱫᱟᱱ ᱥᱤᱵᱤᱨ ᱤᱱᱟᱹ ᱛᱟᱭᱚᱢ ᱛᱟᱦᱮᱸ ᱠᱟᱱᱟ ᱢᱟᱹᱭ ᱵᱟᱹᱵᱩ ᱩᱱᱠᱩ ᱜᱳᱵᱟᱵᱟ ᱠᱚ ᱞᱟᱹᱜᱤᱫ ᱟᱭᱢᱟ ᱞᱮᱠᱟᱱ ᱦᱮᱯᱨᱟᱣ ᱥᱮ ᱥᱯᱳᱨᱴᱥ ᱠᱚ ᱛᱟᱦᱮᱸ ᱠᱟᱱᱟ ᱟᱫᱚ ᱤᱱᱟᱹ ᱠᱚᱜᱮ ᱛᱟᱦᱮᱸ ᱠᱟᱱᱟ ᱚᱱᱟ ᱤᱱᱟᱹ ᱯᱚᱨ ᱫᱚ ᱡᱚᱢ ᱧᱩ ᱡᱚᱢ ᱧᱩ ᱯᱚᱨ ᱫᱚ ᱟᱫᱚ ᱪᱟᱵᱟ ᱵᱟᱲᱟ ᱠᱮᱫᱟ ᱞᱮ ᱚᱱᱠᱟ ᱠᱟᱛᱮ ᱜᱮᱞᱮ ᱯᱟᱨᱚᱢ ᱠᱮᱫᱟ ᱟᱞᱮ ᱫᱚ ᱾ ᱟᱯᱮ ᱥᱮᱫ ᱪᱮᱫ ᱞᱮᱠᱟ ᱯᱮ ᱯᱟᱨᱚᱢ ᱠᱮᱫᱟ ᱥᱮ ᱟᱯᱮ ᱪᱮᱫ ᱞᱮᱠᱟ ᱯᱮ ᱯᱟᱞᱚᱱ ᱠᱮᱫᱟ ᱠᱚᱨᱟᱣ ᱠᱮᱫᱟ
ᱦᱳᱭ ᱟᱞᱮ ᱱᱚᱛᱮ ᱫᱚ ᱚᱱᱠᱟ ᱫᱚ ᱦᱮᱸ ᱦᱩᱭ ᱫᱚ ᱢᱚᱸᱡᱽ ᱜᱮᱤ ᱦᱩᱭ ᱮᱱᱟ ᱟᱫᱚ ᱟᱞᱮ ᱱᱚᱰᱮ ᱟᱹᱛᱩ ᱨᱮᱫᱚ ᱚᱱᱠᱟ ᱫᱚ ᱵᱟᱝ ᱦᱩᱭ ᱠᱟᱱᱟ ᱟᱫᱚ ᱚᱱᱟ ᱮᱴᱟᱜ ᱯᱟᱥᱮ ᱟᱹᱛᱩ ᱜᱮ ᱪᱟᱞᱟᱣ ᱦᱩᱭ ᱞᱮᱱᱟ ᱟᱫᱚ ᱚᱸᱰᱮ ᱫᱚ ᱟᱞᱮ ᱢᱟ ᱛᱷᱚᱲᱟ ᱛᱟᱭᱚᱢ ᱧᱚᱜ ᱞᱮ ᱪᱟᱞᱟᱣ ᱞᱮᱱᱟ ᱟᱫᱚ ᱪᱮᱫ ᱞᱮᱠᱟ ᱠᱚ ᱦᱩᱭ ᱦᱚᱪᱚ ᱠᱮᱫᱟ ᱟᱞᱮ ᱚᱱᱟ ᱥᱤᱨᱯᱟᱹ ᱮᱢ ᱥᱚᱢᱚᱭ ᱞᱮ ᱛᱤᱭᱳᱜ ᱞᱮᱫᱟ ᱾ ᱟᱫᱚ ᱢᱚᱸᱡᱽ ᱜᱮ ᱦᱩᱭᱱᱟ ᱯᱟᱥᱮᱡ ᱚᱱᱠᱟ ᱵᱩᱡᱷᱟᱹᱣ ᱮᱱᱟ ᱟᱭᱢᱟ ᱦᱚᱲ ᱠᱚ ᱡᱟᱨᱣᱟ ᱞᱮᱱᱟ ᱦᱳᱭ
ᱦᱳᱭ ᱦᱳᱭ ᱦᱳᱭ ᱾ ᱟᱞᱮ ᱦᱚᱸ ᱱᱚᱝᱠᱟ ᱜᱮ ᱢᱟ ᱦᱚᱲᱜᱮ ᱠᱤ ᱢᱚᱴᱟᱢᱩᱴᱤ ᱯᱟᱸᱪᱥᱚ ᱪᱷᱚᱥᱚ ᱦᱚᱱ ᱠᱚ ᱡᱨᱟᱣᱟ ᱞᱮᱱᱟ ᱾ ᱟᱞᱮ ᱟᱹᱛᱩ ᱪᱷᱟᱲᱟ ᱠᱟᱛᱮ ᱦᱚᱸ ᱮᱴᱟᱜ ᱢᱟᱱᱮ ᱟᱞᱮ ᱟᱛᱩᱨᱮᱱ ᱥᱟᱵ, ᱢᱟᱱᱮ ᱟᱞᱮ ᱟᱛᱩ ᱨᱮᱢᱟ ᱯᱟᱸᱥᱥᱚ ᱪᱷᱚᱥᱚ ᱡᱚᱱ ᱢᱮᱱᱟᱜ ᱠᱚ ᱚᱱᱟ ᱪᱷᱟᱰᱟ ᱠᱟᱛᱮ ᱟᱨᱚ ᱯᱟᱸᱥᱥᱚ ᱪᱷᱚᱥᱚ ᱡᱚᱱ ᱠᱚ ᱡᱟᱨᱣᱟ ᱞᱮᱱᱟ ᱛᱚ ᱟᱞᱮ ᱦᱚᱸ ᱢᱚᱴᱟᱢᱩᱴᱤ ᱡᱟᱦᱟᱸ ᱞᱮᱠᱟ ᱞᱮ ᱫᱟᱲᱤᱣᱟᱫᱟ ᱾ ᱟᱨ ᱵᱮᱥ ᱛᱮᱞᱮ ᱯᱟᱨᱚᱢ ᱨᱮᱭᱟᱜ ᱞᱮ ᱪᱮᱥᱴᱟ ᱠᱮᱫᱟ ᱾ ᱚᱱᱠᱟ ᱩᱱᱠᱩ ᱤᱭᱟᱹ ᱛᱟᱦᱮᱸ ᱥᱤᱨᱯ ᱯᱟᱹ ᱞᱮᱠᱟ ᱞᱮᱠᱟᱛᱮ ᱫᱚᱞᱮ ᱫᱚᱦᱚ ᱞᱮᱫᱟ ᱫᱷᱩᱛᱤ ᱟᱨ ᱯᱟᱹᱧᱪᱤ ᱮ ᱟᱨ ᱯᱟᱹᱧᱪᱤ ᱥᱟᱹᱲᱤ ᱠᱚ ᱟᱨᱠᱤ ᱡᱟᱦᱟᱸ ᱠᱚ ᱛᱟᱦᱮᱱ ᱛᱚ ᱱᱚᱜ ᱱᱚᱝᱠᱟ ᱞᱮ ᱫᱚᱦᱚ ᱞᱮᱫᱟ ᱾
ᱛᱚᱵᱮ ᱟᱭᱢᱟ ᱡᱟᱭᱜᱟ ᱠᱚᱨᱮ ᱚᱱᱟ ᱤᱭᱟᱹ ᱠᱩ ᱦᱩᱭ ᱵᱟᱲᱟᱭᱱᱟ ᱡᱟᱦᱟᱸ ᱯᱨᱳᱜᱨᱟᱢ ᱠᱩᱠᱩ ᱞᱟᱹᱭᱟᱠᱩ ᱟᱫᱚ ᱚᱱᱟ ᱚᱱᱟ ᱫᱚ ᱦᱩᱭ ᱞᱮᱱᱟ ᱥᱮ ᱵᱟᱝ ᱟᱯᱮ ᱚᱸᱰᱮ ᱫᱚ?
ᱵᱟᱝ ᱵᱟᱝ ᱟᱞᱮ ᱫᱚ ᱯᱨᱚᱛᱷᱚᱢ ᱠᱷᱚᱱ ᱜᱮ ᱟᱞᱮ ᱫᱚ ᱯᱨᱳᱜᱨᱟᱢ ᱠᱚᱫᱚ ᱯᱨᱳᱜᱨᱟᱢ ᱵᱚᱞᱛᱮ ᱫᱚ ᱟᱞᱮ ᱫᱚ ᱱᱚᱣᱟ ᱡᱟᱦᱟᱸ ᱚᱱᱩᱥᱴᱷᱟᱱ ᱠᱚ ᱱᱚᱣᱟ ᱟᱞᱮ ᱡᱟᱦᱟᱸ ᱤᱭᱟᱹ ᱠᱚᱨᱮ ᱞᱮ ᱫᱚᱦᱚᱭᱟ ᱥᱯᱳᱨᱴᱥ ᱠᱩᱜᱮ ᱚᱱᱟ ᱠᱩᱜᱮ ᱚᱱᱩᱥᱴᱷᱟᱱ ᱞᱮᱠᱟᱛᱮ ᱟᱨ ᱤᱱᱟᱹ ᱪᱷᱟᱲᱟ ᱠᱟᱛᱮᱫ ᱡᱟᱦᱟᱸ ᱥᱤᱨᱤᱧ ᱨᱮᱭᱟᱜ ᱯᱨᱚᱛᱤᱡᱳᱜᱤᱛᱟ ᱛᱟᱦᱮᱱᱟ ᱥᱮᱫᱟᱭ ᱥᱮᱨᱮᱧ ᱥᱮ ᱦᱩᱞ ᱥᱮ ᱥᱮᱨᱮᱧ ᱨᱮᱱᱟᱜ ᱡᱟᱦᱟᱸ ᱤᱱᱟᱹᱜᱮ ᱛᱟᱦᱮᱱᱟ ᱤᱱᱟᱹ ᱪᱷᱟᱰᱟ ᱠᱟᱛᱮ ᱫᱚ ᱟᱞᱮ ᱫᱚ ᱚᱱᱠᱟ ᱚᱨᱠᱮᱥᱴᱟᱨ ᱠᱚᱫᱚ ᱵᱟᱞᱮ ᱦᱩᱭ ᱦᱚᱪᱚᱭ ᱵᱟᱲᱟᱭ ᱜᱮᱭᱟ ᱯᱨᱚᱛᱷᱚᱢ ᱠᱷᱚᱱ ᱜᱮ ᱛᱚ ᱱᱚᱝᱠᱚ ᱜᱮ ᱟᱨᱠᱤ᱾
ᱦᱩᱸ ᱟᱪᱪᱷᱟ ᱚᱱᱠᱟ ᱟᱸᱡᱚᱢᱚᱜ ᱠᱟᱱᱟ ᱡᱮ ᱟᱭᱢᱟ ᱡᱟᱭᱜᱟ ᱨᱮ ᱚᱱᱠᱟ ᱦᱩᱭᱩᱜ ᱜᱮᱭᱟ ᱦᱩᱞᱫᱤᱵᱚᱥ ᱦᱤᱞᱳᱜ ᱾ ᱡᱮ ᱯᱨᱳᱜᱨᱟᱢ ᱠᱚ ᱥᱮ ᱡᱟᱛᱨᱟ ᱠᱚ ᱥᱮ ᱡᱟᱦᱟᱱᱟᱜ ᱜᱮ ᱾ ᱟᱫᱚ ᱚᱱᱟ ᱠᱚᱫᱚ ᱪᱮᱫ ᱥᱟᱹᱨᱤ ᱜᱮᱭᱟ ᱥᱮ ᱵᱚᱞᱮ ᱵᱷᱟᱜᱤ ᱜᱮᱭᱟ ᱥᱮ ᱥᱮ ᱪᱮᱞᱠᱟ, ᱪᱮᱞᱠᱟ ᱢᱮᱱ ᱠᱮᱜᱼᱟᱢ?
ᱧᱮᱞ ᱢᱮ ᱦᱩᱞ ᱫᱤᱵᱚᱥ ᱦᱩᱭᱩᱜ ᱠᱟᱱᱟ ᱴᱷᱤᱠ ᱜᱮᱭᱟ ᱟᱨ ᱯᱨᱳᱜᱨᱟᱢ ᱠᱚ ᱦᱩᱭ ᱦᱚᱪᱚᱭᱮᱫᱟ ᱱᱚᱣᱟ ᱠᱚᱫᱚ ᱡᱮᱦᱮᱛᱩ ᱵᱟᱝ ᱴᱷᱤᱠ ᱜᱮᱭᱟ ᱪᱮᱫᱟᱜ ᱡᱮ ᱟᱵᱚᱨᱮᱱ ᱡᱟᱦᱟᱸᱭ ᱵᱤᱨ ᱵᱟᱱᱴᱟ ᱠᱚ ᱛᱟᱦᱮᱸ ᱠᱟᱱᱟ ᱩᱱ ᱠᱩ ᱟᱵᱚ ᱞᱟᱹᱜᱤᱫ ᱥᱮ ᱟᱵᱚ ᱫᱤᱥᱚᱢ ᱞᱟᱹᱜᱤᱫ ᱟᱠᱚᱣᱟᱜ ᱡᱤᱣᱤ ᱠᱚ ᱟᱞᱟᱭ ᱞᱮᱫᱟ ᱟᱨ ᱩᱱᱠᱩᱣᱟᱜ ᱦᱚᱲᱢᱚ ᱨᱮᱱᱟᱜ ᱡᱟᱦᱟᱸ ᱢᱟᱭᱟᱝ ᱞᱤᱸᱜᱤᱜ ᱠᱟᱱᱟ ᱚᱱᱟ ᱦᱚᱸ ᱟᱵᱚ ᱪᱮᱛᱟᱱ ᱨᱮᱜᱮ ᱞᱤᱸᱜᱤᱜᱼᱟ, ᱟᱵᱚᱣᱟᱜ ᱦᱚᱲᱢᱚ ᱨᱮᱦᱚᱸ ᱚᱱᱟ ᱢᱟᱭᱟᱝ ᱜᱮ ᱞᱤᱸᱜᱤ ᱠᱟᱱᱟ ᱾ ᱛᱚ ᱪᱮᱠᱟᱛᱮ ᱟᱵᱚ ᱡᱮᱦᱮᱛᱩ ᱩᱱᱠᱩ ᱟᱵᱚ ᱞᱟᱹᱜᱤᱫ ᱠᱚ ᱟᱠᱚᱣᱟᱜ ᱡᱤᱣᱤ ᱠᱚ ᱟᱞᱟᱭ ᱞᱮᱫᱟ ᱚᱱᱟ ᱠᱷᱟᱹᱛᱤᱨ ᱛᱮ ᱤᱧ ᱫᱩᱧ ᱢᱚᱱᱮᱭᱟ ᱡᱮ ᱚᱱᱟ ᱫᱚ ᱢᱤᱫᱴᱮᱱ ᱥᱳᱠ ᱯᱟᱞᱚᱱ ᱫᱤᱱ ᱥᱮ ᱥᱚᱨᱫᱟᱝᱡᱚᱞᱤ ᱨᱮᱱᱟᱜ ᱢᱤᱫᱴᱮᱱ ᱫᱤᱱ ᱠᱟᱱᱟ ᱾ ᱩᱝᱠᱩᱣᱟᱜ ᱟᱛᱛᱟ ᱥᱟᱱᱛᱤ ᱞᱟᱹᱜᱤᱫ ᱟᱹᱵᱩ ᱪᱟᱸᱫᱚ ᱵᱚᱸᱜᱟ ᱴᱷᱮᱡ ᱠᱚᱭ ᱡᱚᱝ ᱫᱤᱱ ᱠᱟᱱᱟ ᱩᱱ ᱦᱤᱞᱟᱹᱜ ᱫᱚ ᱚᱨᱠᱮᱥᱴᱟ ᱥᱮ ᱡᱟᱦᱟᱱ ᱪᱷᱟᱯᱚᱞ ᱪᱷᱚᱯ ᱨᱤ ᱯᱨᱳᱜᱨᱟᱢ ᱫᱚ ᱵᱟᱝ ᱫᱚᱦᱚ ᱜᱮ ᱴᱷᱤᱠᱟ ᱱᱚᱜᱼᱚᱜ ᱚᱝᱠᱟ ᱟᱨᱠᱤ᱾
ᱦᱳᱭ ᱦᱳᱭ ᱟᱹᱰᱤ ᱢᱚᱪᱮᱢ ᱞᱟᱹᱭ ᱠᱮᱫᱟ᱾ ᱟᱨᱦᱚᱸ ᱚᱱᱟ ᱤᱭᱟᱹ ᱛᱮᱦᱚᱸ ᱟᱨᱦᱚᱸ ᱟᱫᱚᱢ ᱠᱩᱫᱚ ᱪᱮᱜ ᱞᱮᱠᱟ ᱠᱩ ᱢᱟᱱᱟᱣ ᱫᱟᱠᱩ ᱚᱱᱟ ᱯᱨᱳᱜᱨᱟᱢ ᱠᱩ ᱦᱩᱭ ᱩᱪᱩᱭᱮᱫᱟ, ᱩᱱᱦᱤᱞᱟᱹᱜ ᱫᱚ ᱵᱟᱹᱠᱩ ᱦᱩᱭ ᱩᱪᱩᱭᱫᱟ ᱟᱵᱟᱨ ᱚᱱᱟ ᱧᱩᱛᱩᱢ ᱛᱮᱜᱮ ᱟᱵᱟᱨ ᱮᱠ ᱮᱠ ᱛᱟᱹᱨᱤᱠ ᱥᱮ ᱫᱩ ᱛᱟᱹᱨᱤᱠ ᱚᱝᱠᱟ ᱠᱩ ᱦᱩᱭ ᱦᱩᱪᱩᱭ ᱫᱟᱠᱩ ᱚᱱᱟ ᱫᱚ ᱪᱮᱫ ᱞᱮᱠᱟ ᱪᱮᱫ ᱞᱮᱠᱟ ᱢᱚᱱᱮ ᱠᱮᱭᱟ ᱚᱱᱟ ᱫᱚ ᱟᱨ ᱦᱚᱸ?
ᱚ ᱚᱱᱟ ᱫᱚ ᱧᱮᱞ ᱢᱮ ᱟᱢ ᱢᱤᱫᱴᱮᱱ ᱡᱤᱱᱤᱥ ᱦᱩᱞ ᱢᱟᱦᱟᱢ ᱦᱩᱭ ᱩᱪᱩᱭ ᱫᱟ ᱥᱮ ᱫᱚᱥᱟᱨ ᱫᱤᱱ ᱦᱚᱸ ᱥᱮ ᱦᱩᱞ ᱢᱟᱦᱟ ᱛᱚ ᱟᱢᱟᱜ ᱵᱮᱱᱟᱨ ᱨᱮᱫᱚ ᱥᱮ ᱦᱩᱞ ᱢᱟᱦᱟ ᱥᱮ ᱟᱢ ᱡᱟᱦᱟᱸ ᱞᱟᱹᱜᱤᱫ ᱡᱟᱦᱟᱸ ᱩᱫᱽᱫᱮᱥᱥᱚ ᱠᱟᱛᱮᱢ ᱦᱩᱭ ᱦᱚᱪᱚᱭᱮᱫᱟ ᱚᱱᱟ ᱫᱚ ᱦᱩᱞ ᱢᱟᱦᱟ ᱠᱟᱱᱟ ᱦᱩᱞ ᱢᱟᱦᱟ ᱩᱫᱽᱫᱮᱥᱥᱚ ᱠᱟᱛᱮ ᱱᱤᱛᱚᱜ ᱪᱮᱫ ᱞᱮᱠᱟᱢ ᱦᱩᱭ ᱪᱚᱭ ᱫᱟ ᱮᱠ ᱛᱟᱨᱤᱠᱷ ᱪᱟᱭᱮ ᱛᱤᱨᱤᱥᱮ ᱡᱩᱱ ᱪᱟᱭᱮ ᱛᱤᱨᱤᱥᱮ ᱡᱩᱞᱟᱭ ᱥᱮ ᱦᱩᱞ ᱢᱟᱦᱟ ᱫᱚ ᱦᱩᱞ ᱢᱟᱦᱟ ᱜᱮ ᱠᱟᱱᱟ ᱫᱤᱱ ᱫᱚ ᱥᱮ ᱤᱱᱟᱹᱜᱮ ᱤᱭᱟᱹᱛᱮᱢ ᱦᱩᱭ ᱦᱚᱪᱚᱭᱮᱫᱟ ᱾ ᱛᱚ ᱚᱱᱟ ᱠᱷᱟᱹᱛᱤᱨ ᱛᱮ ᱵᱟᱝ ᱦᱩᱭ ᱜᱤ ᱚᱱᱟ ᱧᱩᱛᱩᱢ ᱛᱮ ᱵᱟᱝ ᱦᱩᱭᱜᱤ ᱴᱷᱤᱠᱟ ᱤᱧ ᱫᱚᱧ ᱢᱚᱱᱮᱭᱟ ᱛᱚ ᱱᱚᱜ ᱚᱱᱟ ᱜᱮ ᱟᱨᱠᱤ
ᱦᱳᱭ ᱦᱳᱭ ᱦᱮᱸ ᱚᱝᱠᱟᱜᱮ ᱢᱤᱫᱴᱮᱡ ᱤᱭᱟᱹ ᱨᱮᱦᱚᱸ ᱮᱸ ᱵᱷᱟᱭᱨᱟᱞ ᱞᱮᱱᱟ ᱤᱭᱟᱹ ᱨᱮᱦᱚᱸ ᱯᱷᱮᱥᱵᱩᱠ ᱨᱮᱦᱚᱸ ᱩᱝᱠᱩ ᱫᱚ ᱛᱷᱚᱲᱟ ᱞᱟᱦᱟ ᱫᱤᱱ ᱠᱩ ᱢᱟᱱᱟᱣ ᱞᱮᱫᱟ ᱪᱮᱫ
ᱛᱤᱱᱟᱹᱜ ᱛᱟᱹᱨᱤᱠ ᱛᱟᱹᱨᱤᱠ ᱥᱮ ᱛᱤᱱᱟᱹᱜ ᱩᱝᱠᱩ ᱦᱚᱸ ᱚᱝᱠᱟ ᱠᱩ ᱵᱩᱡᱷᱟᱹᱣ ᱵᱟᱲᱟᱣᱟᱫ ᱠᱚᱣᱟ ᱯᱟᱥᱮᱜ ᱚᱱᱟᱜᱮ ᱴᱷᱤᱠᱚᱜᱼᱟ᱾ ᱵᱟᱝ ᱢᱟᱱᱟᱣ ᱜᱮ᱾
ᱦᱳᱭ ᱦᱳᱭ ᱡᱮᱦᱮᱛᱩ ᱟᱢ ᱦᱩᱞ ᱢᱟᱦᱟ ᱤᱫᱤᱠᱟᱛᱮᱜ ᱯᱨᱳᱜᱨᱟᱢ ᱠᱩᱢ ᱦᱩᱭ ᱩᱪᱩᱭᱫᱟ ᱛᱚ ᱦᱩᱞ ᱢᱟᱦᱟ ᱤᱫᱤᱠᱟᱛᱮᱜ ᱯᱨᱳᱜᱨᱟᱢ ᱡᱚᱫᱤᱢ ᱦᱩᱭ ᱩᱪᱩᱭᱫᱟ ᱛᱟᱦᱚᱞᱮ ᱟᱢᱟᱜ ᱡᱮ ᱛᱤᱨᱤᱥᱮ ᱡᱩᱱ ᱦᱩᱞ ᱢᱟᱦᱟ ᱠᱟᱱᱟ ᱟᱨ ᱟᱢᱮᱢ ᱦᱩᱭ ᱩᱪᱩᱭᱫᱟ ᱩᱸ ᱩᱸ ᱡᱩᱞᱟᱭ ᱮᱠ ᱛᱟᱹᱨᱤᱠᱷ ᱨᱮ ᱢᱟᱱᱟᱣ ᱠᱮᱫᱟ ᱠᱤᱱᱛᱩ ᱚᱱᱟ ᱫᱚ ᱥᱮ ᱟᱢ ᱫᱚ ᱧᱩᱛᱩᱢ ᱫᱚ ᱥᱮ ᱡᱟᱦᱟᱸ ᱩᱫᱮᱥᱥᱚ ᱠᱟᱛᱮᱢ ᱦᱩᱭ ᱩᱪᱩᱭᱫᱟ ᱚᱱᱟ ᱫᱚ ᱦᱩᱞ ᱢᱟᱦᱟ ᱩᱫᱮᱥᱥᱚ ᱠᱟᱛᱮᱜ ᱜᱮᱢ ᱦᱩᱭ ᱩᱪᱩᱭᱫᱟ ᱥᱮ ᱛᱟᱭᱚᱢ ᱵᱮᱱᱟᱨ ᱦᱚᱸ ᱛᱟᱦᱮᱱ ᱠᱟᱱ ᱛᱟᱢᱟ ᱡᱮ ᱟᱸ ᱦᱩᱞ ᱫᱤᱵᱚᱥ ᱟᱸ ᱩᱫᱽᱡᱟᱯᱚᱱ ᱥᱮ ᱪᱮᱫ ᱞᱮᱠᱟ ᱠᱟᱛᱮᱜ ᱚᱱᱠᱟᱢ ᱦᱩᱭ ᱤᱭᱟᱹ ᱤᱭᱟᱹᱭ ᱮᱫᱟ ᱛᱟᱦᱚᱞᱮ ᱫᱚ ᱛᱟᱦᱚᱞᱮ ᱪᱮᱠᱟᱛᱮ ᱦᱩᱭᱩᱜ ᱠᱟᱱᱟ ᱛᱟᱦᱚᱞᱮ ᱟᱢᱫᱚ ᱱᱤᱭᱟᱹ ᱛᱳ ᱦᱩᱭᱩᱜ ᱠᱟᱱᱟ ᱡᱮ ᱦᱩᱞ ᱢᱟᱦᱟ ᱤᱫᱤ ᱠᱟᱛᱮᱜ ᱜᱮ ᱱᱚᱣᱟ ᱦᱚᱢ ᱦᱩᱭ ᱩᱪᱩᱭ ᱫᱟ ᱥᱮ ᱟᱨ ᱥᱮ ᱰᱮᱴ ᱪᱮᱫ ᱪᱮᱧᱡᱚᱜ ᱠᱟᱱ ᱛᱟᱢᱟ ᱥᱮ ᱫᱤᱱ ᱛᱮᱢ ᱪᱮᱧᱡᱽ ᱮᱫᱟ ᱦᱳᱭᱥᱮ
ᱦᱳᱭ ᱦᱳᱭ ᱟᱹᱰᱤ ᱢᱚᱪᱮᱢ ᱞᱟᱹᱭ ᱠᱮᱫ ᱛᱟᱞᱟᱝᱟ ᱟᱨᱦᱚᱸ ᱦᱚᱸ ᱠᱟᱛᱷᱟ ᱫᱚ ᱦᱩᱭᱱᱟ ᱟᱨᱦᱚᱸ ᱟᱫᱚᱢ ᱠᱩᱫᱚ ᱠᱩ ᱞᱟᱹᱭᱟᱠᱩ ᱦᱩᱞ ᱢᱟᱦᱟ ᱟᱫᱚᱢ ᱠᱩᱫᱚ ᱠᱩ ᱦᱩᱞ ᱟᱫᱚᱢ ᱠᱩᱫᱚ ᱠᱩ ᱦᱩᱞ ᱯᱚᱨᱚᱵᱽ ᱟᱫᱚ ᱦᱩᱞ ᱯᱚᱨᱚᱵᱽ ᱫᱚ ᱪᱮᱫ ᱞᱮᱠᱟ ᱪᱮᱫ ᱞᱮᱠᱟᱢ ᱵᱩᱡᱷᱟᱹᱣ ᱫᱚ
ᱵᱟᱝ ᱵᱟᱝ ᱦᱩᱞ ᱯᱚᱨᱚᱵᱽ ᱫᱚ ᱵᱟᱝ ᱠᱟᱱᱟ ᱦᱩᱞ ᱡᱮᱦᱮᱛᱩ ᱦᱩᱞ ᱢᱟᱦᱟ ᱟ ᱦᱩᱞ ᱢᱟᱦᱟ ᱫᱚ ᱢᱟᱦᱟ ᱢᱟᱱᱮ ᱢᱟ ᱫᱤᱱ ᱠᱟᱱ ᱟᱨ ᱦᱩᱞ ᱢᱟ ᱦᱩᱞ ᱫᱤᱱ ᱛᱚ ᱦᱩᱞ ᱫᱤᱱ ᱤ ᱚᱱᱟᱜᱮ ᱦᱩᱞ ᱯᱚᱨᱚᱵᱽ ᱫᱚ ᱯᱚᱨᱚᱵᱽ ᱵᱚᱞᱛᱮ ᱫᱚ ᱟᱹᱵᱩ ᱫᱚᱵᱩᱱ ᱱᱤᱭᱟᱹ ᱜᱮᱵᱩᱱ ᱵᱩᱡᱷᱟᱹᱣᱟ ᱡᱮ ᱮᱱᱮᱡ ᱥᱤᱨᱤᱧ ᱨᱟᱹᱥᱠᱟᱹ ᱠᱩ ᱛᱟᱦᱮᱱᱟ ᱛᱚ ᱱᱚᱜ ᱚᱝᱠᱟ ᱢᱤᱫᱴᱮᱱ ᱤᱭᱟᱹ ᱡᱟᱦᱟᱸᱭ ᱦᱩᱞ ᱢᱟᱦᱟ ᱜᱮ ᱦᱩᱞ ᱯᱚᱨᱚᱵᱽ ᱨᱮᱭᱟᱜ ᱧᱩᱛᱩᱢᱮ ᱮᱢᱟᱜ ᱠᱟᱱᱟ ᱚᱱᱟ ᱫᱚ ᱵᱷᱩᱞ ᱪᱮᱫᱟᱜ ᱡᱮ ᱯᱚᱨᱚᱵᱽ ᱢᱟᱱᱮ ᱫᱚ ᱢᱤᱫᱴᱮᱱ ᱟᱞᱟᱫᱟ ᱜᱮ ᱯᱚᱨᱤᱵᱷᱟᱥᱟ ᱨᱟᱠᱟᱵᱚᱜ ᱠᱟᱱᱟ ᱟᱫᱚ ᱯᱚᱨᱚᱵᱽ ᱫᱚ ᱵᱟᱝ ᱠᱟᱱᱟ, ᱦᱩᱞ ᱢᱟᱦᱟ ᱜᱤ ᱥᱮ ᱚᱱᱟᱜᱮ ᱦᱩᱞ ᱢᱟᱦᱟ ᱜᱤᱵᱩᱱ ᱢᱮᱱ ᱦᱮᱣᱟᱜ
ᱦᱳᱭ ᱦᱳᱭ ᱚᱝᱠᱟ ᱢᱤᱫ ᱫᱤᱱ ᱧᱮᱞ ᱞᱤᱫᱟᱹᱧ ᱵᱮᱱᱟᱨ ᱨᱮ ᱚᱝᱠᱟ ᱚᱞ ᱛᱟᱦᱮᱸ ᱠᱟᱱᱟ ᱦᱩᱞ ᱯᱚᱨᱚᱵᱽ ᱚᱱᱟᱜᱮ ᱛᱷᱚᱲᱟᱧ ᱠᱩᱞᱤ ᱪᱮᱜ ᱮᱢ ᱢᱮᱱᱮᱜ ᱛᱟᱞᱟᱝᱟ ᱦᱟᱸᱜ ᱚᱱᱟ ᱫᱚ ᱤᱧ ᱦᱚᱸ ᱚᱱᱟᱜᱤᱧ ᱢᱮᱱᱟ ᱚᱱᱟ ᱫᱚ ᱴᱷᱤᱠ ᱵᱟᱝ ᱠᱟᱱᱟ ᱵᱚᱞᱮ ᱦᱩᱞ ᱯᱚᱨᱚᱵᱽ ᱦᱤᱥᱟᱹᱵᱽ ᱛᱮᱫᱚ ᱵᱟᱹᱵᱩ ᱢᱮᱱᱟ ᱟᱹᱵᱩ ᱫᱚ ᱢᱤᱫᱴᱮᱡ ᱢᱟ ᱥᱮ ᱟᱵᱚᱣᱟᱜ ᱞᱟᱹᱲᱦᱟᱹᱭ ᱢᱤᱫᱴᱮᱡ ᱤᱭᱟᱹ ᱦᱩᱭ ᱞᱮᱱᱟ ᱯᱷᱨᱤᱰᱚᱢ ᱡᱟᱦᱟᱱᱟᱜ ᱠᱚ ᱢᱮᱱᱟ ᱦᱳᱭ ᱚᱱᱟ ᱜᱮ ᱟᱨ ᱛᱟᱦᱚᱞᱮ ᱟᱯᱮ ᱥᱮᱫ ᱫᱚ ᱚᱱᱠᱟ ᱪᱮᱫ ᱞᱮᱠᱟ ᱯᱟᱲᱦᱟᱜ ᱠᱚᱨᱮᱱᱟᱜ ᱫᱚ ᱪᱮᱫ ᱞᱮᱠᱟ ᱜᱤᱫᱽᱨᱟᱹ ᱠᱚ ᱯᱟᱲᱦᱟᱣ ᱵᱟᱲᱟᱜ ᱠᱟᱱᱟ ᱥᱮ ᱚᱱᱠᱟ ᱜᱮᱠᱚ ᱫᱟᱬᱟ ᱵᱟᱲᱟᱭ ᱠᱟᱱᱟ?
ᱵᱟᱝ ᱵᱟᱝ ᱟᱞᱮ ᱥᱮᱫ ᱨᱮᱱ ᱧᱮᱞ ᱢᱮ ᱡᱚᱛᱚ ᱡᱚᱛᱚ ᱥᱮᱱᱟᱜ ᱜᱮ ᱱᱚᱣᱟ ᱫᱚ ᱢᱤᱫ ᱨᱚᱠᱚᱢ ᱜᱮ ᱛᱟᱦᱮᱱᱟ ᱚᱠᱟ ᱟᱹᱛᱩᱳ ᱨᱮᱦᱚᱸ ᱦᱟᱱᱰᱨᱮᱰ ᱯᱟᱨᱥᱮᱱ ᱛᱮ ᱚᱠᱟ ᱨᱟᱡᱽᱡᱚ ᱨᱮᱦᱚᱸ ᱦᱟᱱᱰᱨᱮᱹᱰ ᱯᱟᱨᱥᱮᱱᱴ ᱫᱚ ᱯᱟᱲᱦᱟᱣ ᱨᱮ ᱡᱟᱦᱟᱸᱦᱟᱨ ᱫᱚ ᱵᱟᱝ ᱛᱟᱦᱮᱱᱟ ᱚᱱᱠᱟᱜᱮ ᱠᱤᱪᱷᱩ ᱦᱚᱲ ᱠᱚ ᱯᱟᱲᱦᱟᱜ ᱜᱮᱭᱟ ᱠᱤᱪᱷᱩ ᱦᱚᱲ ᱵᱟᱠᱚ ᱯᱟᱲᱦᱟᱜ ᱜᱮᱭᱟ ᱛᱚ ᱡᱟᱦᱟᱸ ᱞᱮᱠᱟ ᱯᱟᱲᱦᱟᱜ ᱨᱮᱱᱟᱜ ᱦᱟᱨ ᱛᱟᱦᱮᱱᱟ ᱮᱸ ᱢᱚᱴᱟᱢᱩᱴᱤ ᱴᱷᱤᱠ ᱴᱷᱟᱠ ᱜᱮ ᱟᱞᱮ ᱥᱮᱫ ᱦᱚᱸ ᱮᱸ ᱡᱟᱦᱟᱸ ᱞᱮᱠᱟ ᱯᱟᱲᱦᱟᱜ ᱦᱩᱭ ᱫᱚᱨᱠᱟᱨ ᱠᱟᱱᱟ ᱡᱚᱛᱚ ᱢᱤᱫᱴᱮᱱ ᱢᱟᱱᱮ ᱯᱟᱲᱦᱟᱣ ᱨᱮᱱᱟᱜ ᱦᱟᱨ ᱫᱚ ᱱᱚᱝᱠᱟ ᱜᱮ ᱛᱟᱦᱮᱱᱟ ᱡᱮ ᱚᱲᱟᱜ ᱵᱩᱡᱟᱹ ᱦᱚᱸ ᱥᱮ ᱟᱨᱛᱷᱤᱠ ᱯᱚᱨ ᱟᱨᱛᱷᱤᱠ ᱯᱚᱨᱤᱥᱛᱷᱤᱛᱤ ᱛᱮᱦᱚᱸ ᱚᱱᱠᱟ ᱥᱮ ᱜᱚ ᱵᱟᱵᱟ ᱥᱚᱢᱚᱭ ᱵᱟ ᱮᱢ ᱫᱮ ᱠᱚᱣᱟ ᱜᱤᱫᱽᱨᱟᱹ ᱚᱱᱠᱟᱱ ᱚᱲᱟᱜ ᱨᱮᱫᱚ ᱛᱷᱚᱲᱟ ᱫᱚ ᱚᱱᱠᱟᱜᱮ ᱱᱤᱱᱟᱹᱜ ᱦᱟᱹᱵᱤᱡ ᱚᱱᱠᱟ ᱠᱞᱟᱥ ᱴᱩ ᱦᱟᱹᱵᱤᱡ ᱜᱮᱠᱚ ᱯᱟᱲᱦᱟᱣ ᱫᱟᱲᱮᱭᱟᱜᱼᱟ ᱥᱮ ᱟᱠᱩᱣᱟᱜ ᱡᱟᱦᱟᱸ ᱤᱪᱪᱷᱟ ᱛᱟᱦᱮᱱ ᱛᱟᱠᱚ ᱠᱷᱟᱱ ᱠᱚ ᱯᱟᱲᱦᱟᱣ ᱫᱟᱲᱮᱭᱟᱜᱼᱟ ᱢᱮᱱᱠᱷᱟᱱ ᱮ ᱚᱱᱠᱟ ᱦᱚᱸ ᱟᱞᱮᱭᱟᱜ ᱠᱞᱟᱵᱽ ᱨᱮᱫᱚ ᱩᱱᱟᱹᱜ ᱯᱷᱟᱭᱱᱮᱱᱥᱤᱭᱟᱞ ᱠᱚᱱᱰᱤᱥᱮᱱ ᱟᱯᱟᱛᱚᱛᱚ ᱱᱤᱛ ᱦᱟᱹᱵᱤᱡ ᱛᱮ ᱴᱷᱤᱠ ᱵᱟᱹᱱᱩᱜ ᱛᱟᱞᱮᱭᱟ ᱵᱟᱝᱠᱷᱟᱱ ᱞᱟᱦᱟᱛᱮ ᱢᱳᱴᱟᱢᱩᱴᱤ ᱴᱷᱤᱠ ᱛᱟᱦᱮᱸ ᱠᱟᱱᱟ ᱛᱚ ᱜᱤᱫᱽᱨᱟᱹ ᱠᱚ ᱟᱭᱢᱟ ᱚᱝᱠᱟ ᱟᱨᱛᱷᱤᱠ ᱥᱟᱦᱟᱡᱚ ᱮᱢ ᱠᱟᱛᱮᱫ ᱦᱚᱸᱞᱮ ᱯᱟᱲᱦᱟᱣ ᱦᱚᱪᱚᱭᱮᱫ ᱠᱚ ᱛᱟᱸᱦᱮᱱᱟ ᱠᱚᱢ ᱥᱮ ᱠᱚᱢ ᱩᱸ ᱤᱭᱟᱹ ᱦᱟᱹᱵᱤᱡ ᱫᱚ ᱠᱚᱞᱮᱡᱽ ᱦᱟᱹᱵᱤᱡ ᱫᱚᱞᱮ ᱯᱟᱲᱦᱟᱣ ᱦᱚᱪᱚ ᱵᱟᱲᱟ ᱟᱠᱟᱜ ᱠᱚ ᱜᱮᱭᱟ ᱟᱸᱻ ᱱᱤᱛ ᱫᱚ ᱚᱱᱠᱟ ᱫᱚ ᱠᱚᱱᱰᱤᱥᱚᱱ ᱵᱟᱹᱱᱩᱜ ᱟᱠᱟᱫᱟ ᱛᱚ ᱯᱚᱭᱥᱟ ᱮᱢ ᱵᱟᱲᱟ ᱦᱩᱭᱛᱮᱫ ᱵᱟᱠᱚ ᱨᱤᱴᱟᱨᱟᱱ ᱟᱠᱟᱫᱟ ᱛᱚ ᱚᱱᱟ ᱠᱷᱟᱹᱛᱤᱨ ᱛᱮ ᱟᱫᱚ ᱡᱟᱦᱟᱸ ᱞᱮᱠᱟ ᱱᱤᱡᱮ ᱱᱤᱡᱮ ᱠᱚ ᱯᱟᱲᱦᱟᱜ ᱠᱟᱱᱟ ᱚᱱᱠᱟᱜᱮ ᱟᱨᱠᱤ, ᱢᱮᱱᱠᱷᱟᱱ ᱢᱚᱴᱟᱢᱩᱴᱤ ᱴᱷᱤᱠ ᱴᱷᱟᱠ ᱜᱮᱠᱚ ᱯᱟᱲᱦᱟᱜ ᱠᱟᱱᱟ ᱟᱞᱮ ᱥᱮᱫ ᱫᱚ, ᱟᱯᱮ ᱥᱮᱱᱟᱜ ᱜᱮ ᱪᱮᱫ ᱞᱮᱠᱟ
ᱦᱮᱸ ᱱᱚᱛᱮ ᱦᱚᱸ ᱚᱱᱠᱟᱜᱮ ᱟᱫᱚ ᱱᱚᱛᱮ ᱱᱮᱛᱟᱨ ᱫᱚ ᱪᱮᱫ ᱞᱮᱠᱟ ᱚᱲᱟᱜ ᱠᱚᱨᱮᱱ ᱦᱚᱸ ᱚᱱᱠᱟ ᱵᱟᱠᱚ ᱧᱮᱞ ᱵᱟᱲᱟᱭᱮᱫ ᱠᱚᱛᱮ ᱚᱱᱠᱟ ᱯᱟᱲᱦᱟᱜ ᱠᱚᱫᱚ ᱟᱭᱢᱟ ᱠᱚ ᱵᱟᱹᱜᱤ ᱵᱟᱲᱟ ᱠᱮᱫᱟ ᱠᱚ ᱚᱱᱮ ᱚᱱᱠᱟᱜ ᱜᱮ ᱟᱨᱦᱚᱸ ᱚᱱᱠᱟ ᱦᱟᱺᱰᱤ ᱠᱚᱦᱚᱸ ᱧᱩ ᱠᱚᱦᱚᱸ ᱪᱟᱞᱟᱜ ᱜᱤᱫᱽᱨᱟᱹ ᱠᱟᱹᱴᱤᱡ ᱠᱷᱚᱡ ᱠᱟᱱᱟ ᱠᱚ ᱚᱱᱟ ᱠᱚᱛᱮ ᱟᱨᱦᱚᱸ ᱯᱟᱲᱦᱟᱜ ᱠᱚ ᱚᱱᱛᱮ ᱫᱚ
ᱟᱪᱪᱷᱟ ᱜᱳᱻ ᱢᱮᱠᱚ ᱦᱳᱭ ᱮᱸᱻ ᱦᱳᱭ ᱦᱳᱭ ᱦᱳᱭ ᱟᱭᱢᱟ ᱠᱚ ᱢᱮᱱᱟ ᱯᱟᱲᱦᱟᱣ ᱠᱟᱛᱮᱫ ᱫᱚ ᱥᱮ ᱡᱟᱦᱟᱱᱟᱜ ᱪᱟᱹᱠᱨᱤ ᱠᱚ ᱥᱮ ᱤᱭᱟᱹ ᱠᱚᱫᱚ ᱵᱟᱝ ᱧᱟᱢᱚᱜᱼᱟ ᱥᱮ ᱪᱮᱫ ᱞᱮᱠᱟ ᱟᱫᱚ ᱟᱢ ᱫᱚ ᱪᱮᱫ ᱞᱮᱠᱟᱢ ᱢᱚᱱᱮ ᱠᱮᱭᱟ ᱵᱚᱞᱮ ᱚᱱᱠᱟ ᱟᱭᱢᱟ ᱦᱚᱲ ᱢᱮᱱᱟᱜ ᱠᱚᱣᱟ ᱚᱱᱠᱟ ᱜᱨᱮᱡᱩᱭᱮᱥᱚᱱ ᱠᱚ ᱥᱮ ᱮᱢᱮ ᱠᱚᱢᱯᱞᱤᱴ ᱠᱟᱛᱮ ᱠᱚ ᱫᱩᱲᱩᱵ ᱵᱟᱲᱟᱟᱣ ᱟᱠᱟᱱᱟ ᱠᱟᱱᱟ᱾ ᱚᱝᱠᱟ ᱪᱮᱫ ᱮᱢ ᱢᱮᱱ ᱠᱮᱭᱟ ᱵᱚᱞᱮ ᱥᱟᱹᱨᱤᱜᱮ ᱯᱟᱲᱦᱟᱣ ᱠᱟᱛᱮᱫ ᱪᱟᱹᱠᱨᱤ ᱠᱚ ᱵᱟᱝ ᱧᱟᱢᱚᱜ ᱜᱮᱭᱟ ᱥᱮ ᱪᱮᱫ ᱞᱮᱠᱟ
ᱧᱮᱞ ᱢᱮ, ᱯᱟᱲᱦᱟᱜ ᱡᱩᱫᱤ ᱟᱢ ᱱᱤᱨᱫᱤᱥᱴᱚ ᱟᱢᱟᱜ ᱮᱢ ᱡᱩᱫᱤ ᱛᱟᱦᱮᱱ ᱛᱟᱢᱟ ᱪᱟᱹᱠᱨᱤ ᱨᱮ ᱦᱟᱛᱟᱣ ᱞᱟᱹᱜᱤᱫ ᱯᱟᱲᱦᱟᱣ ᱠᱟᱛᱮᱫ ᱛᱟᱦᱞᱮ ᱫᱚᱢ ᱧᱟᱢ ᱜᱮᱭᱟ ᱟᱨ ᱡᱩᱚᱫᱤ ᱯᱟᱲᱦᱟᱜ ᱯᱟᱲᱦᱟᱣ ᱨᱮᱱᱟᱜ ᱯᱚᱨᱤᱵᱷᱟᱥᱟ ᱫᱚ ᱱᱚᱝᱠᱟ ᱫᱚᱦᱚ ᱦᱩᱭᱩᱜ ᱛᱟᱵᱚᱱᱟ ᱡᱮ ᱯᱟᱲᱦᱟᱜ ᱫᱚ ᱦᱩᱭᱩᱜ ᱠᱟᱱᱟ ᱡᱮ ᱤᱧ ᱢᱟᱱᱩᱥᱚᱜ ᱞᱟᱹᱜᱤᱫ ᱥᱮ ᱤᱧ ᱵᱩᱡᱷᱟᱹᱣ ᱞᱟᱹᱜᱤᱫ ᱤᱧ ᱯᱟᱲᱦᱟᱜ ᱠᱟᱱᱟ, ᱟ ᱟᱢ ᱡᱩᱫᱤ ᱮᱢᱱᱤ ᱪᱟᱹᱠᱨᱤᱜ ᱞᱟᱹᱜᱤᱫ ᱮᱢ ᱯᱟᱲᱦᱟᱜᱼᱟ ᱛᱟᱦᱞᱮ ᱟᱢ ᱯᱟᱲᱦᱟᱣ ᱡᱟᱦᱟᱸ ᱛᱤᱱᱟᱹᱜ ᱯᱟᱲᱦᱟᱣ ᱫᱚᱨᱠᱟᱨᱟ ᱤᱱᱟᱹᱜ ᱯᱟᱲᱦᱟᱜ ᱢᱮ ᱟᱨ ᱪᱟᱠ ᱪᱟᱹᱠᱨᱤ ᱞᱟᱹᱜᱤᱫ ᱯᱟᱲᱦᱟᱜ ᱢᱮ ᱛᱟᱦᱞᱮ ᱠᱷᱟᱡ‌ ᱜᱮ ᱪᱟᱹᱠᱨᱤ ᱮᱢ ᱧᱟᱢᱟ ᱪᱟᱹᱠᱨᱤ ᱫᱚ ᱢᱮᱱᱟᱜ ᱠᱟᱜ ᱜᱮᱭᱟ ᱪᱮᱫᱟᱜ ᱪᱟᱹᱠᱨᱤ ᱵᱟᱹᱱᱩᱜᱼᱟ ᱛᱟᱦᱞᱮ ᱱᱚᱣᱟᱣᱟᱜᱮ ᱯᱟᱲᱦᱟᱣ ᱠᱟᱛᱮ ᱪᱟᱹᱠᱨᱤ ᱫᱚ ᱧᱟᱢᱚᱜ ᱜᱮᱭᱟ ᱠᱤᱱᱛᱩ ᱟᱢ ᱚᱱᱟ ᱱᱤᱨᱫᱤᱥᱴᱚ ᱨᱟᱥᱛᱟ ᱥᱮ ᱱᱤᱨᱫᱤᱥᱴᱚ ᱴᱟᱭᱤᱢ ᱨᱮ ᱚᱱᱟ ᱠᱤᱪᱷᱩ ᱠᱚᱢᱯᱤᱞᱴ ᱦᱩᱭᱩᱜ ᱛᱟᱢᱟ ᱛᱟᱦᱞᱮ ᱠᱷᱟᱱ ᱜᱮ ᱪᱟᱹᱠᱨᱤ ᱮᱢ ᱧᱟᱢᱟ
ᱦᱳᱭ ᱦᱳᱭ, ᱚᱱᱟᱜᱮ ᱟᱹᱞᱤᱧ ᱦᱚᱞᱤᱧ ᱢᱚᱱᱮᱭᱟ ᱚᱱᱮ ᱯᱟᱲᱦᱟᱣ ᱠᱟᱛᱮᱜ ᱫᱚ ᱧᱟᱢᱚᱜ ᱜᱮᱭᱟ ᱟᱫᱚ ᱚᱝᱠᱟ ᱦᱚᱲᱟᱜ ᱠᱟᱛᱷᱟ ᱠᱚ ᱟᱸᱡᱚᱢ ᱞᱮᱠᱷᱟᱡ ᱫᱚ ᱵᱟᱝ ᱴᱷᱤᱠᱚᱜᱼᱟ, ᱩᱝᱠᱩ ᱫᱚ ᱨᱚᱲ ᱦᱚᱲ ᱫᱚᱠᱚ ᱨᱚᱲ ᱜᱮᱭᱟ,
ᱦᱮᱸ
ᱚᱱᱟ ᱢᱟ ᱠᱟᱱ ᱜᱮ, ᱨᱚᱲ ᱦᱚᱲ ᱫᱚᱠᱚ ᱨᱚᱲ ᱜᱮᱭᱟ ᱟᱨ ᱪᱟᱹᱠᱨᱤ ᱧᱟᱢᱚᱜ ᱜᱮᱭᱟ, ᱤᱧ ᱜᱮ ᱯᱮᱭᱟ ᱯᱩᱱᱮᱭᱟ ᱪᱟᱹᱠᱨᱤ ᱤᱧ ᱧᱟᱢ ᱠᱟᱛᱮᱫ ᱵᱟᱹᱧ ᱪᱟᱹᱠᱨᱤ ᱚᱠᱟᱫᱟ ᱠᱟᱨᱚᱱ ᱤᱧᱟᱹᱜ ᱤᱧᱟᱹᱜ ᱮᱢ ᱮᱴᱟᱜ ᱡᱤᱱᱤᱥ ᱠᱟᱱ ᱛᱤᱧᱟᱹ ᱤᱧ ᱚᱱᱛᱮ ᱨᱮᱱᱟᱜ ᱪᱟᱞᱟᱜ ᱤᱧ ᱪᱮᱥᱴᱟᱭᱮᱫᱟ ᱛᱚ ᱚᱱᱟᱜᱮ,
ᱦᱳᱭ, ᱟᱫᱚ ᱟᱵᱚ ᱵᱚᱞᱮ ᱞᱟᱦᱟ ᱵᱩᱡᱷᱟᱹᱣ ᱦᱚᱲ ᱦᱚᱸ ᱵᱟᱹᱱᱩᱜ ᱠᱚᱛᱮ ᱵᱟᱠᱚ ᱵᱩᱡᱷᱟᱹᱣ ᱫᱟ ᱡᱮᱢᱚᱱ ᱡᱟᱦᱟᱸᱭ ᱫᱚ ᱡᱟᱦᱟᱸᱭ ᱵᱩᱡᱷᱟᱹᱣ ᱦᱚᱲ ᱠᱚ ᱛᱟᱦᱮᱱ ᱠᱷᱟᱡ ᱫᱚ ᱩᱝᱠᱩ ᱫᱚ ᱠᱚ ᱵᱩᱡᱷᱟᱹᱣ ᱠᱚᱣᱟ ᱡᱮ ᱠᱚᱞᱮᱡᱽ ᱠᱚᱫᱚ ᱢᱮᱱᱟᱜᱼᱟ, ᱠᱤᱱᱛᱩ ᱪᱟᱹᱠᱨᱤ ᱞᱟᱹᱜᱤᱫ ᱛᱷᱚᱲᱟ ᱡᱩᱫᱟᱹ ᱧᱚᱜ ᱯᱟᱲᱦᱟᱣ ᱦᱩᱭᱩᱜ ᱛᱟᱵᱚᱱᱟ ᱚᱱᱟ ᱠᱚᱫᱚ ᱢᱮᱱᱟᱜ ᱜᱮᱭᱟ ᱚᱱᱟ ᱫᱚ ᱠᱳᱨᱥ ᱥᱮ ᱡᱟᱦᱟᱱᱟᱜ ᱠᱟᱱᱟ ᱦᱮᱸ ᱟᱫᱚ ᱚᱝᱠᱟ ᱵᱩᱡᱷᱟᱹᱣ ᱦᱚᱲ ᱵᱟᱹᱱᱩᱜ ᱠᱚᱛᱮ ᱵᱚᱞᱮ ᱚᱝᱠᱟ ᱵᱟᱠᱚ ᱵᱩᱡᱷᱟᱹᱣ ᱫᱟ ᱥᱮ ᱵᱟᱠᱚ ᱯᱟᱲᱦᱟᱜ ᱠᱟᱱᱟ ᱵᱟᱝ ᱠᱷᱟᱡᱽ ᱫᱚ ᱪᱟᱹᱠᱨᱤ ᱫᱚ ᱢᱮᱱᱟᱜ ᱜᱮᱭᱟ ᱦᱳᱭ ᱥᱮ,
ᱦᱩᱸ ᱪᱟᱹᱠᱨᱤ ᱫᱚ ᱢᱮᱱᱟᱜ ᱠᱟᱜ ᱜᱮᱭᱟ ᱪᱟᱹᱠᱨᱤ ᱫᱚ ᱛᱟᱦᱮᱱ ᱜᱮᱭᱟ ᱟᱢ ᱚᱱᱟᱨᱮ ᱚᱱᱟ ᱯᱤᱪᱷᱚᱱ ᱨᱮ ᱛᱟᱸᱦᱮᱱ ᱦᱩᱭᱩᱜ ᱛᱟᱢᱟ ᱵᱟᱠᱷᱟᱡ ᱫᱚ ᱵᱟᱢ ᱤᱭᱟᱹ ᱫᱟᱲᱮᱭᱟᱜ-ᱟ, ᱵᱮᱥᱤ ᱫᱚ ᱟᱢ ᱠᱚᱞᱮᱡ ᱨᱮᱢ ᱯᱟᱲᱦᱟᱣ ᱠᱚ ᱛᱟᱨᱯᱚᱨᱮ ᱟᱢ ᱟᱡ ᱛᱮᱫᱚ ᱪᱟᱹᱠᱨᱤ ᱫᱚ ᱵᱟᱝ ᱦᱟᱡᱩᱜᱼᱟ, ᱛᱚ ᱚᱱᱟ ᱞᱟᱦᱟᱛᱮ ᱞᱮᱠᱟ ᱫᱚ ᱵᱟᱝ ᱠᱟᱱᱟ ᱡᱮ ᱛᱳᱨ ᱞᱟᱦᱟᱛᱮ ᱞᱮᱠᱟ ᱫᱚ ᱵᱟᱝ ᱠᱟᱱᱟ ᱡᱮ ᱫᱚᱨ ᱠᱟᱥᱛᱚ ᱚᱞ ᱠᱟᱛᱮᱫ ᱪᱟᱹᱠᱨᱤ ᱮᱢ ᱧᱟᱢᱟ, ᱮᱸᱻ ᱚᱱᱠᱟ ᱫᱚ ᱱᱮᱛᱟᱨ ᱫᱚ ᱪᱮᱫ ᱦᱚᱸ ᱵᱟᱝ ᱠᱟᱱᱟ ᱱᱮᱛᱟᱨ ᱫᱚ ᱟᱢ ᱫᱚ ᱪᱟᱹᱠᱨᱤ ᱯᱤᱪᱷᱚᱱ ᱨᱮ ᱟᱢ ᱪᱟᱞᱟᱜ ᱦᱩᱭᱩᱜ ᱛᱟᱢᱟ ᱪᱟᱹᱠᱨᱤ ᱫᱚ ᱟᱢ ᱫᱚ ᱵᱟᱭ ᱯᱟᱧᱡᱟ ᱢᱮᱭᱟ,
ᱱᱮᱛᱟᱨ ᱫᱚ ᱪᱟᱹᱠᱨᱤ ᱞᱟᱹᱜᱤᱫ ᱦᱚᱸ ᱛᱷᱚᱲᱟ ᱡᱩᱫᱟᱹ ᱯᱟᱲᱦᱟᱣ ᱦᱩᱭᱩᱜᱼᱟ ᱠᱚᱞᱮᱡᱽ ᱠᱚᱨᱮ ᱫᱚ ᱵᱟᱝ ᱛᱷᱚᱲᱟ ᱡᱩᱫᱟᱹ ᱥᱤᱞᱮᱵᱟᱥ ᱢᱮᱱᱟᱜᱼᱟ ᱾
ᱦᱮᱸ ᱦᱮᱸ,
ᱛᱚ ᱚᱱᱟᱜᱮ ᱵᱟᱠᱚ ᱵᱩᱡᱷᱟᱹᱣ ᱮᱜ ᱛᱮ ᱩᱱᱠᱩ ᱦᱚᱸ ᱚᱱᱠᱟ ᱠᱚ ᱦᱩᱫᱤᱥ ᱫᱟ ᱪᱮᱫ ᱯᱟᱲᱦᱟᱣ ᱠᱟᱛᱮᱫ ᱪᱮᱫ ᱦᱚᱸ ᱵᱟᱝ ᱦᱩᱭᱩᱜ ᱠᱟᱱᱟ ᱫᱩᱲᱩᱵ ᱜᱮ ᱢᱮᱱᱟᱜ ᱠᱚᱣᱟ ᱮᱢᱮ ᱵᱤᱭᱮ ᱠᱟᱛᱮᱫ ᱚᱱᱚ ᱚᱱᱠᱟ ᱠᱚ ᱦᱩᱫᱤᱥ ᱮᱟ ᱟᱭᱢᱟ ᱦᱚᱲ ᱜᱮ,
ᱟᱢ ᱡᱩᱫᱤ ᱮᱢᱮ ᱵᱤᱭᱮ ‌ᱠᱟᱛᱮᱫ ᱡᱩᱫᱤᱢ ᱢᱟᱱᱟᱣ ᱠᱤᱫᱟᱹᱧ ᱮᱢᱮ ᱵᱤᱭᱮ, ᱛᱟᱢ ᱯᱤ ᱮᱪ ᱞᱤᱜᱤᱫ ᱱᱮᱴ ᱯᱟᱲᱟᱜ ᱢᱮ ᱱᱮᱴ ᱯᱚᱨ ᱟᱢ ᱠᱚᱞᱮᱡᱽ ᱠᱚᱨᱮ ᱥᱮ ᱤᱭᱩᱱᱤᱵᱷᱟᱨᱥᱤᱴᱤ ᱠᱚᱨᱮ, ᱤᱱᱴᱟᱨᱵᱷᱤᱭᱩ ᱮᱢ ᱢᱮ ᱪᱟᱹᱠᱨᱤ ᱪᱮᱫᱟᱜ ᱵᱟᱢ ᱧᱟᱢᱟ ᱡᱟᱦᱟᱸ ᱠᱚ ᱞᱟᱜᱟᱜᱼᱟ, ᱚᱱᱟ ᱨᱮ ᱯᱟᱵᱽᱞᱤᱠᱮᱥᱚᱱ ᱠᱚ ᱞᱟᱜᱟᱜᱼᱟ ᱪᱮᱫ ᱠᱚ ᱞᱟᱜᱟᱜᱼᱟ ᱚᱱᱟ ᱠᱚ ᱠᱚᱨᱟᱣ ᱢᱮ ᱾ ᱪᱮᱫᱟᱜ ᱵᱟᱢ ᱧᱟᱢᱟ ᱪᱟᱹᱠᱨᱤ ᱥᱚᱢᱚᱭ ᱦᱩᱭ ᱞᱮᱱᱠᱷᱟᱱ ᱴᱷᱤᱠ ᱪᱟᱹᱠ ᱪᱟᱹᱠᱨᱤᱭᱮᱢ ᱧᱟᱢᱟ ᱟᱢ ᱫᱚ ᱮᱢ ᱮᱢ ᱠᱚᱨᱟᱣ ᱠᱟᱫᱟ ᱟᱫᱚ ᱟᱢ ᱫᱚ ᱠᱤ ᱪᱟᱹᱠᱨᱤ ᱠᱚ ᱯᱷᱚᱱ ᱢᱟᱠᱚ ᱥᱮ ᱵᱟᱵᱩ ᱠᱚᱞᱮᱡᱽ ᱠᱷᱚᱡ ᱡᱮ ᱵᱟᱵᱩ ᱱᱚᱸᱰᱮ ᱪᱟᱹᱠᱨᱤ ᱢᱮᱱᱟᱜᱼᱟ ᱯᱷᱟᱸᱠᱟ ᱢᱮᱱᱟᱜᱼᱟ ᱚᱱᱠᱟ ᱫᱚ ᱵᱟᱝ ᱟᱢ ᱜᱮ ᱡᱚᱛᱚ ᱠᱤᱪᱷᱩ ᱠᱚᱨᱟᱣ ᱦᱩᱭᱩᱜ ᱛᱟᱢᱟ ᱾
ᱦᱳᱭ ᱟᱹᱰᱤ ᱡᱳᱨ ᱞᱟᱝ ᱜᱟᱞᱢᱟᱨᱟᱣᱱᱟ ᱟᱨ ᱥᱚᱢᱚᱭ ᱠᱚᱦᱚᱸ ᱚᱱᱛᱮ ᱪᱟᱵᱟᱭᱮᱱ ᱛᱟᱞᱟᱝ ᱟ ᱦᱟᱸᱜ ᱾
ᱦᱩᱸ ᱴᱷᱤᱠ ᱜᱮᱭᱟ ᱢᱟ ᱛᱚᱵᱮ ᱾
ᱦᱮᱸ ᱟᱫᱚ ᱚᱱᱠᱟ ᱜᱮ ᱦᱟᱸᱜ ᱟᱨᱦᱚᱸ ᱞᱟᱝ ᱜᱟᱞᱢᱟᱨᱟᱣᱟ ᱮᱴᱟᱜ ᱫᱤᱱ ᱥᱮᱫ ᱾